ᱦᱩᱸ ᱦᱮᱞᱳ ᱾
ᱦᱚᱸ ᱦᱮᱞᱳ ᱟᱸᱡᱚᱢᱚᱜ ᱠᱟᱱᱟ ᱾
ᱦᱮᱸ ᱟᱸᱡᱚᱢᱚᱜ ᱠᱟᱱᱟ ᱾
ᱦᱮᱸ ᱨᱚᱲ ᱟᱸᱡᱚᱢᱚᱜ ᱠᱟᱱᱟ ᱾
ᱦᱮᱸ ᱟᱡᱚᱢ ᱠᱟᱱ ᱜᱤᱭᱟᱹ᱾ ᱤᱧᱟᱹᱜ ᱨᱚᱲ ᱟᱡᱚᱢᱚᱜ ᱠᱟᱱᱟ ᱾
ᱦᱚᱸ ᱟᱸᱡᱚᱢᱚᱜ ᱠᱟᱱᱟ ᱾
ᱟᱨ ᱞᱟᱹᱭ ᱵᱮᱱ ᱪᱮᱫ ᱵᱮᱱ ᱪᱤᱠᱟᱹ ᱵᱟᱲᱟᱭᱮᱫᱟ?
ᱦᱮᱸ ᱾ ᱪᱮᱫ ᱵᱟᱝᱟ ᱵᱟᱹᱫᱽ ᱠᱟᱹᱢᱤ ᱠᱚᱜᱮ ᱪᱟᱹᱞᱩᱣ ᱟᱠᱟᱱᱟ, ᱱᱤᱛᱚᱜ ᱢᱟ ᱫᱟᱜ ᱡᱟᱹᱯᱩᱫ ᱠᱚ ᱟᱹᱰᱤ ᱥᱚᱠᱛᱚ ᱦᱩᱭᱩᱜ ᱠᱟᱱᱟ ᱱᱚᱛᱮ ᱟᱞᱮ ᱥᱮᱱ ᱢᱟ ᱾ ᱟᱯᱮ ᱥᱮᱱ ᱫᱚ ᱾
ᱟᱞᱮᱥᱮᱫ ᱢᱟ ᱱᱤᱛᱚᱜ ᱵᱟᱭ ᱫᱟᱜ ᱦᱟᱛᱟᱲ ᱫᱟ, ᱱᱤᱛᱚᱜ ᱫᱚ ᱥᱤᱛᱩᱝ ᱠᱟᱫᱟᱭ ᱾
ᱦᱳᱭ ᱛᱚ ᱾ ᱟᱨ ᱱᱟᱯᱟᱭ ᱵᱟᱲᱟ ᱜᱮ ᱵᱮᱥ ᱵᱟᱲᱟ ᱜᱮ ᱾
ᱦᱮᱸ ᱦᱮᱸ ᱡᱚᱛᱚᱜ ᱜᱮ ᱱᱟᱯᱟᱭ ᱵᱟᱲᱟ ᱜᱮᱭᱟ ᱟᱯᱮ ᱠᱚ ᱾
ᱦᱳᱭ ᱛᱚ ᱾ᱟᱯᱮ ᱫᱚ ᱚᱠᱟ ᱫᱤᱥᱚᱢ?
ᱟᱞᱮ ᱢᱟ ᱵᱟᱝᱜᱟᱞ᱾ ᱟᱯᱮ ᱫᱚ
ᱚᱠᱟ ᱚᱠᱟ ᱫᱤᱥᱚᱢ ᱵᱟᱝᱜᱟᱞ᱾ ᱟᱞᱮ ᱦᱩᱭᱱᱟ ᱢᱟᱭᱩᱨᱵᱷᱚᱱᱡᱽ ᱳᱲᱤᱥᱟ᱾
ᱳᱲᱤᱥᱟ ᱟᱪᱪᱷᱟ ᱾ ᱟᱨ ᱞᱟᱹᱭ ᱯᱮ ᱪᱮᱫ ᱯᱮ ᱪᱤᱠᱟᱹ ᱵᱟᱲᱟᱭᱮᱫᱟ ᱾
ᱱᱤᱛᱚᱜ ᱢᱟ ᱚᱱᱠᱟ ᱵᱟᱹᱫᱽ ᱠᱟᱹᱢᱤ ᱠᱚᱜᱮ ᱪᱟᱹᱞᱩᱣᱟ ᱠᱟᱱᱟ ᱟᱨ ᱚᱱᱠᱟ ᱢᱟ ᱪᱮᱫ ᱦᱚᱸ ᱵᱟᱝ-ᱟ ᱾ ᱛᱟᱨᱯᱚᱨᱮ ᱚᱱᱟ ᱥᱟᱶᱛᱮ ᱠᱞᱟᱥ ᱠᱚᱦᱚᱸ ᱪᱟᱞᱟᱣ ᱵᱟᱲᱟ ᱦᱩᱭᱩᱜ ᱠᱟᱱᱟ ᱾
ᱪᱮᱫ ᱠᱞᱟᱥ? ᱟᱢ ᱪᱮᱫ ᱮᱢ ᱪᱤᱠᱟᱹᱭ ᱫᱟ
ᱜᱨᱮᱡᱩᱭᱮᱴ
ᱚ ᱟᱪᱪᱷᱟ ᱠᱚᱞᱮᱡᱽ ᱨᱮ
ᱦᱳᱭ ᱦᱳᱭ
ᱟᱪᱪᱷᱟ ᱟᱹᱞᱤᱧ ᱦᱚᱸ ᱚᱱᱠᱟ ᱜᱮ᱾
ᱦᱮᱸ
ᱟᱹᱞᱤᱧ ᱦᱚᱸ ᱚᱱᱠᱟ ᱜᱮ᱾
ᱟᱪᱪᱷᱟ᱾ᱚᱠᱟ ᱤᱭᱟᱨ ᱛᱟᱵᱮᱱ ᱱᱤᱛᱚᱜ ᱫᱚ
ᱱᱤᱛᱚᱜ ᱫᱚ ᱛᱷᱟᱨᱰ
ᱟᱪᱪᱷᱟ
ᱟᱨ ᱟᱵᱮᱱ ᱫᱚ
ᱟᱞᱤᱧᱟᱠ ᱯᱷᱟᱭᱱᱞ ᱤᱭᱟᱨ
ᱟᱪᱪᱷᱟ ᱟᱨ ᱮᱢᱱᱤ ᱚᱲᱟᱜ ᱨᱮ ᱪᱮᱫ ᱵᱮᱱ ᱪᱮᱠᱟ ᱮᱜ ᱜᱮᱭᱟ᱾
ᱚᱠᱚᱭ
ᱟᱵᱮᱱ
ᱪᱮᱫ ᱦᱚᱸ ᱵᱟᱞᱤᱧ ᱪᱮᱠᱟᱭᱟ ᱟᱫᱚ ᱧᱩᱛᱩᱢ ᱫᱚ ᱪᱮᱫ ᱟᱵᱤᱱᱟᱜ?
ᱟᱞᱤᱧᱟ ᱧᱩᱛᱩᱢ
ᱦᱚᱭ ᱧᱩᱛᱩᱢ
ᱟᱵᱮᱱᱟᱜ ᱧᱩᱛᱩᱢ ᱫᱚ
ᱤᱧᱟᱜ ᱦᱩᱭᱱᱟ ᱥᱩᱱᱤᱞ
ᱤᱧᱟᱹᱜ ᱫᱚ ᱯᱩᱡᱟ᱾
ᱦᱚᱸ ᱟᱪᱪᱷᱟ ᱟᱹᱰᱤ ᱵᱷᱟᱹᱜᱤ ᱧᱩᱛᱩᱢ᱾
ᱦᱮᱸ, ᱧᱩᱛᱩᱢ ᱢᱚᱡᱽ ᱜᱮᱭᱟ᱾
ᱟᱹᱰᱤ ᱢᱚᱡᱽ
ᱦᱮᱸ
ᱪᱮᱫ ᱚᱱᱟᱨᱥ ᱵᱮᱱ ᱞᱟᱹᱭ ᱠᱟᱜ-ᱟ᱾
ᱦᱮᱸ ᱚᱱᱟᱨᱥ, ᱮᱰᱩᱠᱮᱥᱚᱱ ᱱᱤᱭᱮ ᱮᱰᱩᱠᱮᱥᱚᱱ
ᱮᱰᱩᱠᱮᱥᱚᱱ
ᱦᱮᱸ᱾ᱟᱨ ᱟᱵᱮᱱ ᱫᱚ?
ᱟᱞᱤᱧ ᱫᱚ ᱤᱠᱳᱱᱚᱢᱤᱠᱥ
ᱛᱚ ᱵᱤᱡᱱᱮᱥ
ᱦᱚᱭ ᱵᱤᱡᱱᱮᱥ
ᱤᱠᱳᱱᱚᱢᱤᱠᱥ ᱨᱮ ᱪᱮᱫ ᱪᱮᱫ ᱥᱟᱵᱡᱮᱠᱴ ᱢᱮᱱᱟᱜ ᱛᱟᱵᱮᱱᱟ?
ᱤᱠᱳᱱᱚᱢᱤᱠᱥ ᱨᱮ ᱢᱮᱱᱟᱜᱼᱟ ᱯᱚᱞᱴᱤᱠᱮᱞᱤᱧ ᱫᱚᱦᱚ ᱠᱟᱜ-ᱟ᱾
ᱠᱚᱢᱯᱤᱭᱩᱴᱟᱨ
ᱮ ᱥᱤ ᱢᱮᱱᱟᱜ ᱮ ᱥᱤ ᱢᱮᱱᱟᱜᱼᱟ, ᱮᱢ ᱰᱤ ᱥᱤ ᱢᱮᱱᱟᱜᱼᱟ᱾ ᱛᱟᱨᱯᱚᱨᱮ ᱯᱚᱞᱤᱴᱤᱠᱟᱞ ᱟᱨ ᱤ ᱵᱷᱤ ᱮᱥ ᱤᱱᱵᱷᱟᱭᱨᱚᱱᱢᱮᱱᱴᱟᱞ
ᱚ ᱤᱧᱦᱚᱧ ᱚᱱᱮ ᱤᱱᱵᱟᱭᱨᱢᱮᱱᱴᱟᱞ ᱤᱧ ᱦᱚᱧ ᱯᱟᱲᱦᱟᱣ ᱵᱟᱲ ᱟᱠᱟᱫ ᱜᱮᱭᱟ᱾ ᱡᱮ ᱤᱭᱟᱹ ᱤᱧᱟᱹᱜ ᱦᱚᱸ ᱥᱟᱵᱡᱮᱠᱴ ᱛᱟᱦᱮᱸᱞᱮᱱᱟ᱾ ᱯᱨᱚᱛᱮᱠ ᱯᱨᱚᱛᱮᱠ ᱤᱭᱟᱹ ᱥᱮᱢᱤᱥᱴᱟᱨ ᱨᱮ ᱟᱞᱟᱫᱟ, ᱟᱞᱟᱫᱟ ᱥᱟᱵᱡᱮᱠᱴ ᱛᱟᱦᱮᱱ ᱜᱮᱭᱟ ᱦᱟᱝ
ᱦᱳᱭ ᱦᱳᱭ ᱚᱱᱠᱟ ᱜᱮ
ᱯᱨᱚᱛᱮᱠ ᱤᱭᱟᱹ ᱜᱮ ᱢᱟᱱᱮ ᱚᱱᱟ ᱤ ᱵᱷᱤ ᱮᱥ ᱫᱚ ᱠᱚᱢᱯᱟᱞᱥᱚᱨᱤ ᱜᱮᱭᱟ ᱚᱱᱟ ᱫᱚ᱾
ᱦᱮᱸ ᱦᱩᱸ
ᱚᱱᱟ ᱛᱟᱯᱚᱨᱮ ᱮ ᱩ ᱥᱤ, ᱮᱢ ᱡᱤ ᱥᱤ ᱚᱱᱟ ᱠᱚᱫᱚ ᱠᱚᱢᱯᱟᱞᱥᱚᱨᱤ ᱜᱮᱭᱟ᱾
ᱢᱟᱱᱮ ᱟᱯᱮ ᱚᱱᱛᱮ ᱮᱠᱡᱟᱢ ᱯᱮᱴᱟᱨᱱ ᱪᱮᱫ ᱞᱮᱠᱟ, ᱵᱚᱞᱛᱮ ᱵᱚᱪᱷᱚᱨ ᱨᱮ ᱵᱟᱨᱭᱟ ᱥᱮᱢᱤᱥᱴᱟᱨ ᱦᱩᱭᱩᱜᱜ ᱜᱮᱭᱟ ᱥᱮ ᱪᱮᱫ ᱞᱮᱠᱟ? ᱚᱱᱠᱟ ᱜᱮ
ᱦᱚᱸ
ᱪᱟᱨ ᱵᱚᱪᱷᱚᱨ ᱥᱮ ᱛᱤᱱ ᱵᱚᱪᱚᱨ ᱨᱮᱱᱟᱜ ᱠᱚᱞᱮᱡᱽ?
ᱟᱹᱞᱤᱧ ᱢᱟ ᱚᱱᱠᱟ ᱢᱟ ᱠᱚᱢᱯᱞᱤᱴ ᱠᱮᱜ ᱞᱤᱧ ᱦᱩᱱᱟᱹᱝ, ᱰᱨᱚ ᱞᱮᱫᱼᱟ ᱞᱤᱧ ᱥᱮ ᱵᱟᱝ
ᱚ ᱟᱪᱪᱷᱟ ᱟᱪᱪᱷᱟ ᱦᱩᱸ ᱦᱩᱸ ᱢᱟᱱᱮ ᱚᱱᱟ ᱵᱟᱵᱮᱱ ᱞᱟᱹᱭ ᱞᱮᱫ, ᱡᱮ ᱵᱟᱨ ᱯᱮ ᱵᱚᱪᱷᱚᱨ ᱨᱮᱱᱟᱜ ᱠᱚᱞᱮᱡᱽ ᱠᱟᱱᱟ ᱥᱮ ᱯᱩᱱ ᱵᱚᱪᱷᱚᱨ ᱨᱮᱱᱟᱜ
ᱱᱤᱛᱚᱜ ᱢᱟ ᱯᱩᱱ ᱵᱚᱪᱷᱚᱨ ᱨᱮᱱᱟᱜ ᱠᱟᱱᱟ᱾ ᱵᱟᱠᱷᱟᱱ ᱠᱚᱢᱯᱞᱤᱴ ᱠᱮᱭᱟ ᱞᱤᱧ ᱦᱩᱭᱱᱟ, ᱟᱹᱞᱤᱧ ᱫᱩ ᱦᱟᱡᱟᱨᱚᱸᱪᱤᱥ ᱨᱮ ᱠᱚᱢᱯᱞᱤᱴ ᱠᱚᱣᱟᱞᱤᱧ ᱯᱟᱥ ᱟᱟᱣᱩᱴ ᱵᱟᱹᱞᱤᱧ ᱛᱟᱦᱮᱸ ᱞᱮᱱᱟ᱾
ᱚ ᱢᱟᱱᱮ ᱤᱭᱟᱹ ᱵᱮᱜᱽ ᱛᱟᱦᱮᱸ ᱞᱮᱱ ᱛᱟᱵᱮᱱᱟ ᱦᱟᱝ
ᱵᱮᱜᱽ ᱫᱚ ᱵᱟᱝ-ᱟ ᱢᱟᱱᱮ ᱪᱮᱫ ᱢᱮᱛᱟᱵᱤᱱᱟᱞᱤᱧ ᱠᱟᱹᱴᱤᱡ ᱯᱨᱚᱵᱞᱮᱢ ᱛᱟᱦᱮᱸ ᱞᱮᱱᱟ ᱚᱲᱟᱜ ᱨᱮ ᱮᱱᱠᱷᱟᱱ ᱯᱚᱭᱥᱟ ᱠᱚ ᱵᱟᱝ ᱛᱮ ᱵᱟᱹᱞᱤᱧ ᱯᱟᱲᱦᱟᱣ ᱞᱮᱱᱟ᱾
ᱚ ᱟᱪᱪᱷᱟ ᱦᱮᱸ ᱦᱮᱸ ᱥᱚᱢᱚᱥᱥᱟ ᱫᱚ ᱡᱚᱛᱚ ᱦᱚᱲᱟᱜ ᱛᱟᱦᱮᱱ ᱠᱟᱱ ᱜᱮᱭᱟ᱾
ᱦᱳᱭ ᱛᱟᱯᱚᱨᱮ ᱚᱱᱟ ᱨᱩᱣᱟᱹ ᱧᱚᱜ ᱮᱱᱟ ᱥᱮ ᱚᱱᱟ ᱠᱷᱟᱹᱛᱤᱨ ᱢᱟᱱᱮ ᱵᱟᱹᱞᱤᱧ ᱯᱟᱲᱦᱟᱣ ᱫᱟᱲᱮᱭᱟᱫᱟ᱾
ᱤᱠᱳᱱᱚᱢᱤᱠᱥ ᱨᱮᱱᱟᱜ ᱵᱮᱯᱟᱨ ᱛᱮ ᱡᱟᱦᱟᱱᱟᱜ ᱞᱟᱹᱭ ᱠᱷᱟᱡ ᱵᱟᱰᱟᱭ ᱥᱟᱱᱟᱧ ᱠᱟᱱᱟ᱾
ᱤᱠᱳᱱᱚᱢᱤᱠᱥ ᱵᱤᱥᱚᱭ ᱛᱮᱫᱚ ᱚᱱᱟ ᱮᱜᱨᱤᱠᱟᱞᱪᱟᱨ ᱢᱟᱱᱮ ᱵᱤᱵᱷᱟᱜᱽ ᱚᱠᱟ ᱞᱮᱠᱟ ᱤᱭᱟ. ᱛᱤᱱᱟᱹᱜ ᱤᱭᱟ. ᱜ ᱚᱱᱮ ᱚᱱᱟ ᱠᱚ᱾
ᱱᱚᱝᱠᱟ ᱵᱟᱝ ᱛᱟᱦᱮᱱ ᱜᱮᱭᱟ? ᱡᱮᱞᱮᱠᱟ ᱤᱧ ᱤᱧ ᱦᱚᱪᱪᱮ ᱤᱧ ᱮᱰᱩᱠᱮᱥᱚᱱ ᱤᱧ ᱦᱟᱛᱟᱣ ᱠᱟᱫᱟ ᱦᱟᱝ ᱤᱧᱟᱜ ᱮᱰᱡᱩᱠᱮᱥᱚᱱ ᱱᱟᱜ ᱢᱮᱡᱚᱨ ᱵᱟᱨᱭᱟ ᱥᱟᱵᱡᱮᱠᱴ ᱛᱟᱦᱮᱱ ᱛᱤᱧᱟᱹ᱾ ᱢᱟᱱᱮ ᱮᱰᱩᱠᱮᱥᱚᱱ ᱨᱮᱱᱟᱜ ᱜᱮ ᱵᱟᱨᱭᱟ ᱯᱟᱨᱴ ᱛᱟᱦᱮᱱᱟ᱾ ᱢᱮᱡᱚᱨ ᱨᱮ᱾ ᱟᱨ ᱦᱮᱸ ᱚᱱᱠᱟ ᱜᱮᱛᱚ
ᱦᱚᱸ ᱚᱱᱠᱟ ᱜᱮ ᱵᱟᱨᱭᱟ ᱯᱟᱨᱴ ᱛᱟᱦᱮᱱᱟ᱾
ᱦᱮ ᱟᱵᱮᱱᱟᱜ ᱫᱚ ᱪᱮᱫ ᱢᱮᱱᱟᱜᱼᱟ ᱪᱮᱫ ᱪᱮᱫ ᱵᱚᱞᱛᱮ?
ᱛᱚ ᱤᱱᱰᱤᱭᱟᱱ ᱢᱮᱱᱟᱜᱼᱟ ᱢᱤᱫᱴᱤᱡ ᱟᱨ ᱢᱤᱫᱴᱤᱡ ᱫᱚ ᱦᱩᱭᱱᱟᱮᱥᱚ
ᱚ ᱾
ᱤᱱᱰᱤᱭᱟᱱ ᱤᱠᱳᱱᱚᱢᱤᱠᱥ ᱢᱤᱫᱴᱮᱱ
ᱢᱟᱱᱮ ᱤᱧᱟᱹᱜ ᱦᱚᱸ ᱯᱟᱨᱥᱚᱱᱟᱞ ᱤᱪᱪᱷᱟ ᱛᱟᱦᱮᱸ ᱞᱮᱱᱟ ᱥᱮ ᱡᱮ ᱤᱧ ᱚᱱᱟ ᱤᱭᱟᱹ ᱥᱳᱨᱤ ᱪᱮᱫᱠᱚ ᱢᱮᱛᱟᱜ ᱟᱦᱟᱸᱜ ᱠᱚᱢᱟᱨᱥ᱾ ᱠᱚᱢᱟᱨᱥ ᱱᱤᱭᱮᱛᱮ ᱯᱟᱲᱦᱟᱜ ᱞᱮᱠᱤᱱ ᱥᱚᱢᱚᱥᱥᱟ ᱛᱟᱦᱮᱸ ᱞᱮᱱᱟ᱾ ᱚᱱᱟᱛᱮ ᱵᱟᱹᱧ ᱦᱟᱛᱟᱣ ᱞᱮᱫ
ᱮᱱᱠᱷᱟᱱ ᱫᱚ ᱪᱮᱫ ᱤᱭᱟᱹ ᱛᱮ ᱟᱨᱴᱥ ᱛᱮ ᱥᱟᱭᱮᱱᱥ ᱛᱮ ᱟᱨᱴᱥ ᱛᱮ?
ᱦᱮᱸ᱾
ᱟᱪᱪᱷᱟ᱾
ᱚᱱᱟ ᱠᱷᱟᱹᱛᱤᱨ ᱵᱟᱠᱷᱟᱱ ᱫᱚ ᱯᱟᱥᱼᱟᱜ ᱠᱚᱢᱯᱞᱤᱴ ᱠᱮᱫᱟᱞᱤᱧ ᱦᱩᱱᱟᱝ ᱤᱭᱟᱹ ᱠᱚᱫᱚ ᱱᱚᱣᱟ
ᱦ ᱟᱨ ᱛᱟᱭᱱᱚᱢ ᱫᱟᱨᱟᱢ ᱪᱮᱫ ᱵᱮᱱ ᱜᱩᱱᱟᱹᱱ ᱠᱟᱱᱟ ᱡᱮ ᱯᱟᱥ ᱠᱚᱞᱮᱡᱽ ᱜᱨᱟᱡᱩᱭᱮᱥᱚᱱ ᱦᱩᱭ ᱞᱮᱱ ᱠᱷᱟᱨ ᱟᱨ ᱪᱮᱫ ᱵᱤᱱ ᱪᱤᱠᱟᱹᱭᱟ?
ᱜᱨᱟᱡᱩᱭᱮᱥᱚᱱ ᱠᱟᱛᱮ ᱢᱟ ᱧᱮᱞ ᱦᱩᱭᱩᱜᱼᱟ ᱦᱟᱸᱜ ᱪᱮᱫ ᱪᱮᱠᱟ ᱦᱩᱭᱩᱜ ᱠᱟᱱᱟ ᱪᱮᱫᱟᱜ ᱥᱮ
ᱢᱟᱱᱮ ᱞᱟᱦᱟ ᱠᱷᱚᱡ ᱫᱚ ᱵᱟᱵᱮᱱ ᱠᱟᱱᱟ ᱡᱮ ᱪᱮᱫ ᱵᱮᱱ ᱪᱤᱠᱟᱹᱭᱟ?
ᱞᱟᱦᱟ ᱠᱷᱫᱟᱜ ᱢᱟ ᱚᱱᱠᱟ ᱵᱟᱝ ᱩᱭᱦᱟᱹᱨ ᱦᱩᱭ ᱟᱠᱟᱱᱟ ᱪᱟᱵᱟ ᱞᱮᱱ ᱜᱮ ᱛᱟᱨᱯᱚᱛᱮ ᱱᱟᱜ ᱩᱭᱦᱟᱹᱨ ᱦᱩᱭᱩᱜᱼᱟ᱾
ᱚ ᱢᱤᱫᱴᱮᱡ ᱤᱭᱟᱹᱟ ᱨᱮᱱᱟᱜ ᱤᱭᱟᱹ ᱜᱮ ᱛᱟᱵᱮᱱᱟ ᱦᱟᱝ?
ᱪᱮᱫ ᱪᱮᱫ?
ᱟ ᱟᱵᱮᱱ ᱡᱮᱵᱤᱱ ᱞᱟᱹᱭ ᱠᱮᱫ ᱢᱤᱫ ᱢᱚᱛᱞᱚᱵ ᱠᱚᱞᱮᱡ ᱫᱚ ᱯᱟᱥ ᱟᱣᱩᱴ ᱜᱮᱭᱟ ᱛᱚ ᱱᱤᱛᱚᱜ ᱪᱮᱫ ᱞᱟᱹᱜᱤᱫ ᱵᱮᱱ ᱠᱚᱨᱟᱣ ᱫᱟ ᱵᱟᱹᱧ ᱵᱩᱡᱷᱟᱹᱣ ᱞᱮᱜ?
ᱥᱮ ᱢᱟᱥᱮ ᱵᱟᱹᱧ ᱵᱩᱡᱷᱟᱹᱣ ᱵᱟᱞᱤᱧ ᱵᱩᱡᱷᱟᱹᱣ ᱞᱮᱱᱟ᱾
ᱚ ᱢᱟᱱᱮ ᱟᱢ ᱟᱵᱮᱱ ᱵᱮᱱ ᱢᱮᱱ ᱠᱮᱫᱟ ᱡᱮ ᱠᱚᱞᱮᱡᱽ ᱫᱚ ᱠᱚᱢᱯᱞᱤᱴ ᱜᱮ ᱛᱟᱵᱮᱱᱟ ᱵᱚᱞᱛᱮ ᱜᱨᱟᱡᱩᱭᱮᱥᱟᱱ ᱵᱮᱱ ᱠᱚᱨᱟᱣ ᱠᱟᱫᱟ ᱯᱷᱤᱨᱵᱷᱤ ᱱᱤᱛᱚᱜ ᱵᱮᱱ ᱪᱮᱜ ᱪᱮᱦᱟᱜ ᱢᱮᱱ ᱠᱮᱜ ᱚᱱᱟ ᱵᱟᱹᱧ ᱵᱩᱡᱷᱟᱹᱣ ᱞᱮᱫᱟ᱾
ᱟᱹᱞᱤᱧ ᱞᱤᱧ ᱢᱮᱱᱮᱜᱼᱟ ᱢᱟᱱᱮ ᱱᱤᱛᱚᱜ ᱡᱩᱫᱤ ᱡᱟᱦᱟᱸᱱᱟᱜ ᱥᱮ ᱪᱮᱞ ᱞᱮᱦᱚᱸ ᱮᱞᱤᱼᱮᱞᱤᱡᱤᱵᱚᱞ ᱜᱮ ᱵᱟᱹᱱᱩᱜ ᱵᱮᱱᱟ ᱪᱮᱫᱟᱜ ᱥᱮ ᱱᱤᱛᱚᱜ ᱡᱟᱦᱟᱱᱟᱜ ᱜᱮ ᱚᱰᱚᱠᱚᱜ ᱠᱟᱱᱟ ᱵᱷᱮᱱᱥᱤ ᱠᱚ ᱵᱟᱠᱷᱟᱱ ᱡᱟᱦᱟᱱᱟᱜ ᱡᱚᱵ ᱜᱤᱭᱟᱠᱚ ᱡᱚᱛᱚ ᱜᱨᱟᱡᱩᱭᱮᱥᱚᱱ ᱜᱮ ᱦᱩᱭᱩᱜ ᱠᱟᱱᱟ᱾
ᱦᱮᱸ᱾
ᱛᱟᱯᱚᱨᱮ ᱤᱱᱟᱹ ᱤᱱᱟᱹ ᱵᱟᱫ ᱚᱱᱮ ᱜᱨᱟᱡᱩᱭᱮᱥᱟᱱ ᱠᱚᱢᱯᱞᱤᱴ ᱵᱟᱫ ᱡᱟᱦᱟᱱᱟᱜ ᱜᱮ ᱱᱟᱜ ᱧᱮᱞ ᱦᱩᱭᱩᱜᱼᱟ ᱟᱨᱠᱤ᱾ ᱯᱟᱠᱟ ᱵᱟᱲᱟ ᱦᱩᱭᱩᱜᱼᱟ ᱟᱯᱞᱟᱭ ᱵᱟᱲᱟ ᱦᱩᱭᱩᱜᱼᱟ᱾
ᱟᱪᱪᱷᱟ ᱦᱮᱸ᱾ ᱦᱮᱸ ᱞᱮᱠᱤᱱ ᱡᱟᱹᱥᱛᱤ ᱵᱷᱟᱜ ᱤᱭᱟᱹ ᱦᱚᱸ ᱛᱟᱦᱮᱱ ᱠᱟᱱᱟ ᱡᱮ ᱴᱩᱭᱮᱞᱵᱷ ᱯᱟᱥ ᱡᱚᱵ ᱦᱚ ᱟᱭᱢᱟ ᱜᱟᱱ᱾ ᱵᱷᱮᱠᱮᱱᱥᱤ ᱠᱩ᱾
ᱢᱮᱵᱤ ᱟᱹᱰᱤ ᱠᱚᱢ ᱛᱟᱦᱮᱱ ᱠᱟᱱᱟ᱾ ᱯᱨᱟᱭ ᱦᱤᱡᱩᱜ ᱠᱟᱱᱟ ᱪᱮᱫ ᱢᱮᱛᱟ ᱵᱤᱱᱟᱞᱤᱧ ᱤᱭᱟᱹ ᱜᱨᱟᱡᱩᱭᱮᱴ ᱜᱮ᱾
ᱦᱮᱸ ᱵᱮᱥᱤᱨ ᱵᱷᱟᱜ ᱜᱮ ᱜᱨᱟᱡᱩᱭᱮᱥᱟᱱ ᱞᱟᱜᱟᱜ ᱠᱟᱱᱟ᱾
ᱚ ᱚᱱᱟ ᱚᱯᱮ ᱢᱟᱱ ᱯᱚᱨᱤᱵᱚᱨᱛᱮ ᱟᱹᱰᱤᱜᱟᱱ ᱜᱨᱟᱡᱩᱭᱮᱴ ᱵᱤᱴᱮᱠ ᱚᱱᱟ ᱠᱚ ᱫᱚᱨᱠᱟᱨᱚᱜ ᱠᱟᱱᱟ
ᱟᱨ ᱮᱢᱱᱤ ᱵᱟᱵᱮᱱ ᱮᱢ ᱵᱟᱲᱟᱣ ᱠᱟᱫᱟ ᱡᱟᱦᱟᱱᱟᱜ ᱠᱚᱢᱯᱮᱨᱤᱴᱤᱵᱷ ᱯᱚᱨᱤᱠᱠᱷᱟ ᱠᱚ
ᱠᱚᱢᱯᱤᱴᱤᱴᱤᱵᱽ ᱮᱠᱡᱟᱢ ᱦᱚᱸ ᱮᱢ ᱵᱟᱲᱟ ᱦᱩᱭᱩᱜ ᱠᱟᱱ ᱜᱮᱭᱟ ᱚᱝᱠᱟ ᱫᱚ
ᱪᱮᱜ ᱠᱳᱵᱮᱱ ᱮᱢ ᱵᱟᱲᱟᱣ ᱠᱟᱫᱟ
ᱚᱝᱠᱟ ᱪᱟᱞᱟᱣᱱᱟᱞᱤᱧ ᱛᱟᱦᱮᱸᱫᱚᱜ ᱤᱭᱟᱹ ᱪᱮᱫ ᱞᱤᱧᱛᱟᱜ ᱮᱭᱟᱨ ᱜᱨᱟᱣᱩᱰ ᱥᱴᱟᱯ ᱛᱟᱯᱚᱨᱮ ᱚᱱᱟ ᱦᱳᱭ ᱚᱱᱟ ᱤᱭᱟᱹ ᱞᱮᱠᱟᱱᱟᱜ ᱜᱮ ᱮᱭᱟᱨ ᱤᱭᱟᱹᱨᱮᱱᱟᱜ ᱚᱱᱮ ᱱᱟ ᱞᱤᱧ ᱪᱟᱞᱟᱣ ᱞᱮᱱᱟ ᱛᱟᱦᱮᱸᱫᱚᱜ
ᱚᱱᱟ ᱦᱚᱸ ᱟᱹᱰᱤ ᱜᱟᱱ ᱯᱩᱭᱥᱟᱹ ᱫᱚᱨᱠᱟᱨᱚᱜ ᱠᱟᱱᱟ ᱥᱮ ᱮᱱᱠᱷᱟᱱ ᱠᱳᱣᱟᱞᱤᱯᱷᱟᱭ ᱦᱩᱭ ᱞᱮᱱᱟ ᱛᱟᱦᱮᱸᱫᱚᱜ ᱚᱱᱟ ᱨᱮᱫᱚ
ᱟᱪᱪᱷᱟ
ᱟᱹᱰᱤᱜᱟᱱ ᱯᱩᱭᱥᱟᱹ ᱫᱚᱨᱠᱟᱨᱮᱱᱟ ᱥᱮ ᱮᱱᱠᱷᱟᱱ ᱵᱟᱹᱞᱤᱧ ᱤᱭᱟᱹ ᱫᱟᱲᱮᱭᱟᱫᱟ
ᱠᱷᱟᱡ ᱫᱚ ᱟᱵᱳᱠᱩ ᱞᱟᱹᱜᱤᱫ ᱫᱚ ᱯᱟᱭᱥᱟ ᱫᱚ ᱫᱚᱨᱠᱟᱨᱟᱱ ᱯᱟᱲᱦᱟᱜ ᱠᱟᱱᱟᱢ ᱵᱳᱱ ᱫᱚ ᱯᱟᱲᱦᱟᱜ ᱨᱮ ᱯᱟᱭᱥᱟ ᱦᱚᱸ ᱞᱟᱜᱟᱜ ᱠᱟᱱᱟ ᱟᱫᱚ ᱩᱱᱟᱹᱜ ᱜᱟᱱ ᱯᱟᱹᱥᱮ ᱵᱟᱵᱚᱱ ᱮᱢ ᱫᱟᱲᱮᱜ ᱦᱟᱱ
ᱦᱩᱸ ᱛᱤᱱ ᱪᱟᱨ ᱞᱟᱠᱷ ᱠᱚ ᱢᱮᱱ ᱠᱟᱜᱼᱟ ᱥᱮ ᱮᱱᱠᱷᱟᱱ ᱱᱚᱰᱮ ᱢᱟᱱᱮ ᱯᱟᱭᱥᱟ ᱮᱢ ᱦᱚᱸ ᱩᱱᱟᱹᱜ ᱦᱚᱸ ᱵᱟᱝ ᱥᱚᱦᱚᱡ ᱠᱟᱱᱟ ᱵᱟᱝ ᱟᱞᱜᱟ ᱟᱥᱮ
ᱵᱟᱠᱷᱟᱡ ᱫᱚ ᱵᱩᱡᱷᱟᱹᱣ ᱜᱮᱭᱟᱞᱤᱧ
ᱛᱟᱯᱚᱨᱮ ᱟᱨ ᱢᱤᱼᱴᱤᱡ ᱮᱢ ᱦᱩᱭ ᱞᱮᱱᱟ ᱛᱟᱦᱮᱸᱫᱚᱜ ᱟᱨ ᱵᱤ ᱟᱭ ᱚᱯᱷ ᱚᱯᱷᱤᱥᱟᱨ ᱴᱮᱱᱰᱟᱨᱥ ᱚᱱᱟ ᱨᱤᱡᱚᱵ ᱵᱮᱸᱠ ᱨᱮᱱᱟᱝ
ᱦᱩᱸᱻ ᱟᱨ ᱤᱭᱟᱹ ᱠᱳ ᱟᱻ ᱮᱥ ᱮᱥ ᱥᱤ ᱨᱮᱱᱟᱜ ᱮᱠᱡᱟᱢ ᱠᱚ ᱵᱟᱯᱮ ᱮᱢ ᱵᱟᱲᱟᱭ ᱜᱮᱭᱟ
ᱮᱥ ᱮᱥ ᱥᱤ ᱨᱮᱱᱟᱜ ᱚᱝᱠᱟ ᱢᱟ ᱵᱟᱹᱞᱤᱧ ᱪᱟᱞᱟᱣ ᱠᱟᱱᱟ ᱢᱤᱫ ᱫᱷᱟᱣ ᱞᱤᱧ ᱪᱟᱞᱟᱣ ᱞᱮᱱᱟ ᱛᱟᱦᱮᱸᱫᱚᱜ ᱢᱟᱱᱮ ᱢᱤᱜᱴᱤᱡ ᱜᱮᱞᱤᱧ ᱠᱚᱱᱥᱚᱱ ᱞᱤᱧ ᱠᱚᱴᱥᱣᱱᱟ ᱢᱤᱴᱤᱡ ᱥᱚᱨᱛᱚ ᱛᱮ
ᱦᱚᱸ ᱟᱨ ᱞᱟᱹᱭᱵᱤᱱ
ᱟᱵᱤᱱ ᱫᱚ ᱟᱵᱤᱱ ᱫᱚ
ᱠᱩᱞᱤᱧ ᱞᱤᱧ ᱵᱷᱮᱱ
ᱢᱮᱱᱮᱟᱞᱤᱧ ᱟᱹᱵᱤᱱ ᱫᱚ ᱪᱮᱫ ᱨᱮ ᱮᱠᱡᱟᱢ ᱠᱚᱵᱤᱱ ᱮᱢ ᱵᱟᱲᱟ ᱠᱟᱜᱼᱟ ᱪᱮ ᱵᱟᱝ
ᱟᱞᱤᱧ ᱢᱟ ᱵᱟᱝᱜᱟᱞ ᱨᱮᱱᱟᱜ ᱜᱮ ᱰᱟᱵᱞᱩ ᱵᱤᱯᱤ ᱞᱤᱧ ᱮᱢ ᱞᱮᱫᱟ ᱱᱤᱛ ᱫᱷᱟᱹᱵᱤᱡ ᱛᱮ ᱟᱹᱣᱲᱤ ᱞᱤᱧ ᱮᱢ ᱞᱮᱜᱟᱭᱟ ᱠᱷᱟᱹᱞᱤ ᱚᱱᱟᱜᱤᱧ ᱮᱢ ᱞᱮᱜᱟ ᱞᱮᱫᱟ ᱟᱫᱚ ᱵᱟᱝ ᱦᱩᱭᱞᱮᱱᱟ ᱱᱟᱢᱵᱟᱨ ᱛᱷᱚᱲᱟ ᱠᱚᱢᱜᱤ ᱛᱟᱦᱮᱸᱞᱮᱱᱟ
ᱟᱪᱪᱷᱟ
ᱢᱟᱱᱮ ᱵᱮᱜᱚᱨ ᱯᱨᱤᱯᱟᱨᱮᱥᱚᱱ ᱛᱮᱧ ᱮᱢ ᱞᱮᱫᱟ ᱥᱮ
ᱦᱚᱭ ᱛᱚ
ᱦᱮᱸ ᱟᱫᱚ ᱱᱤᱛᱳᱜ ᱚᱱᱟ ᱜᱮᱞᱤᱧ ᱯᱟᱲᱦᱟᱜ ᱠᱟᱱᱟ ᱠᱚᱢᱯᱤᱴᱤᱮᱴᱤᱵᱽ ᱮᱠᱡᱟᱢ ᱨᱮᱜᱮ ᱠᱚᱞᱮᱡᱽ ᱦᱚᱞᱤᱧ ᱠᱚᱨᱟᱣ ᱮᱫᱟ ᱟᱨ ᱚᱱᱟ ᱦᱚᱞᱤᱧ ᱯᱟᱲᱦᱟᱜ ᱠᱟᱱᱟ
ᱥᱟᱶᱛᱮ ᱠᱚᱢᱯᱤᱴᱮᱴᱤᱵᱷ ᱵᱟᱵᱮᱱ ᱠᱚᱨᱟᱣ ᱮᱜ -ᱟ
ᱦᱮᱸ
ᱤᱱᱟᱹ ᱯᱷᱟᱥᱴ ᱤᱱᱟᱹ ᱜᱮᱵᱮᱱ ᱮᱢ ᱞᱮᱫᱼᱟ ᱥᱮ ᱢᱟᱱᱮ ᱟᱨᱦᱚᱸ ᱚᱱᱟ ᱢᱟᱲᱟᱝ ᱨᱮ ᱟᱨᱦᱚᱸ ᱵᱤᱱ ᱮᱢ ᱞᱮᱜ -ᱟ ᱫᱩᱥᱚ ᱵᱮᱱ ᱮᱢ ᱞᱮᱫᱼᱟ
ᱵᱟᱹᱞᱤᱧ ᱮᱢ ᱵᱟᱲᱟ ᱠᱟᱫᱟ ᱚᱱᱟ ᱜᱮᱞᱤᱧ ᱮᱢ ᱞᱟᱜᱟ ᱞᱮᱫᱟ ᱟᱫᱚ ᱢᱟᱱᱮ ᱵᱮᱜᱚᱨ ᱯᱨᱤᱯᱟᱨᱮᱥᱚᱱ ᱛᱮ ᱥᱮ ᱟᱫᱚ ᱵᱟᱝ ᱟᱹᱰᱤ ᱦᱟᱨᱰ ᱜᱮᱞᱤᱧ ᱟᱹᱭᱠᱟᱹᱣ ᱠᱮᱫᱟ ᱟᱫᱚ ᱩᱱᱟᱹᱱ ᱵᱟᱲᱟᱭ ᱞᱤᱱᱟᱹᱧ ᱡᱮ ᱵᱟᱝ ᱯᱟᱲᱦᱟᱜ ᱦᱩᱭᱩᱜᱼᱟ ᱟᱫᱚ ᱚᱱᱟᱛᱮ ᱚᱱᱞᱟᱭᱤᱱ ᱵᱮᱪ ᱞᱤᱧ ᱦᱟᱛᱟᱣ ᱟᱠᱟᱫᱟ
ᱟᱪᱪᱷᱟ ᱯᱚᱭᱥᱟᱭ ᱮᱢᱟᱛᱮ ᱚᱱᱟ ᱱᱟᱯᱟᱭ ᱜᱮ
ᱟᱞᱮ ᱱᱚᱱᱛᱮ ᱢᱟ ᱟᱨ ᱩᱱᱟᱹᱜ ᱴᱟᱣᱩᱱ ᱠᱚ ᱵᱟᱹᱱᱩᱜ ᱟᱥᱮ ᱟᱫᱚ ᱠᱳᱪᱤᱝ ᱨᱮᱱᱟᱜ ᱵᱚᱞᱛᱮ ᱚᱯᱷ ᱞᱟᱭᱤᱱ ᱠᱳᱪᱤᱝ ᱪᱮᱫᱠᱟ ᱛᱟᱦᱮᱱ ᱜᱮ ᱚᱱᱠᱟᱱ ᱥᱩᱵᱤᱫᱷᱟ ᱵᱟᱹᱱᱩᱜᱼᱟ ᱚᱱᱟ ᱚᱱᱟᱛᱮ ᱚᱱᱞᱟᱭᱤᱱ ᱛᱮᱞᱮᱧ ᱦᱟᱛᱟᱣ ᱠᱟᱫᱟ ᱚᱯᱷᱞᱟᱭᱤᱱ ᱛᱟᱦᱮᱸ ᱞᱮᱱ ᱠᱷᱟᱱᱡ ᱢᱚᱸᱡ ᱢᱟᱱᱮ ᱚᱱᱞᱟᱭᱤᱱ ᱛᱮ ᱛᱷᱚᱲᱟᱟᱜᱟᱱ ᱚᱥᱩᱵᱤᱫᱷᱟ ᱦᱩᱭᱩᱜ ᱠᱟᱱᱟ
ᱦᱮᱸ
ᱚᱯᱷᱞᱟᱭᱱ ᱛᱮ ᱟᱹᱰᱤ ᱡᱷᱟᱹᱞ ᱪᱟᱞᱟᱜ ᱦᱩᱭᱩᱜᱳᱜᱼᱟ ᱚᱱᱟᱛᱮ ᱚᱱᱞᱟᱭᱤᱱ ᱛᱮᱜ ᱦᱟᱛᱟᱣ ᱟᱠᱟᱫᱟ
ᱦᱚᱭ ᱛᱚ ᱚᱯᱷᱞᱟᱭᱤᱱ ᱛᱮ ᱯᱷᱮᱥ ᱴᱩ ᱯᱷᱮᱥᱮ ᱮᱢ ᱠᱟᱛᱷᱟ ᱫᱟᱲᱮᱭᱟᱜᱼᱟ ᱥᱮ ᱢᱟᱱ ᱡᱟᱦᱟᱸ ᱰᱩᱴ ᱛᱟᱦᱮ
ᱦᱩᱸ ᱚᱱᱟ ᱠᱤᱪᱷᱚᱝ ᱦᱮ
ᱟᱨ ᱚᱱᱟ ᱚᱱᱮ ᱚᱱᱞᱟᱭᱤᱱ ᱛᱮᱫᱚ ᱩ ᱰᱟᱣᱩᱴ ᱵᱟᱢ ᱠᱤᱞᱤᱭᱟᱨ ᱠᱷᱟᱡ
ᱠᱷ ᱫᱚ ᱦᱮᱸ ᱢᱟᱱᱮ ᱟᱢᱟᱜ ᱢᱚᱱᱨᱮ ᱚᱠᱟᱴᱟᱜ ᱰᱟᱣᱩᱴ ᱢᱮᱱᱟᱜᱼᱟ ᱚᱱᱟ ᱫᱚ ᱩᱱᱟᱹᱜ ᱜᱟᱱ ᱤᱥᱴᱩᱰᱮᱱᱴ ᱟᱜ ᱠᱟᱛᱷᱟ ᱫᱚ ᱪᱤᱠᱟᱛᱮ ᱟᱸᱡᱚᱢᱟ ᱴᱤᱪᱟᱨ ᱦᱚᱸ
ᱟᱸᱡᱚᱢᱟᱭ ᱚᱱᱞᱤ ᱚᱭᱟᱱ ᱢᱤᱫᱴᱤᱡ ᱢᱤᱫᱴᱤᱡ ᱟᱸᱡᱚᱢᱟᱭ ᱚᱣᱟᱱ ᱵᱟᱭ ᱚᱣᱟᱱ ᱛᱚᱵ ᱩᱱᱟᱹᱜ ᱰᱟᱣᱩᱴ ᱫᱚ ᱵᱟᱭ ᱪᱮᱫ ᱞᱮ ᱚᱱᱞᱟᱭᱤᱱ ᱛᱮᱫᱚ
ᱠᱷᱟ ᱫᱚ ᱚᱱᱟ ᱚᱱᱟᱛᱮ ᱛᱷᱚᱲᱟ ᱜᱟᱱ ᱯᱨᱚᱵᱞᱮᱢ ᱜᱤᱧ ᱟᱹᱭᱠᱟᱹᱣ ᱮᱭᱟ ᱟᱫᱚ ᱜᱩᱱᱟᱹᱱ ᱚ ᱠᱟᱱᱟᱞᱤᱧ ᱡᱮ ᱛᱤᱱᱟᱹᱜ ᱜᱟᱱ ᱡᱩᱚᱫᱤ ᱴᱟᱠᱟ ᱯᱚᱭᱥᱟ ᱦ ᱦᱩᱭᱩᱜᱭ ᱠᱷᱟᱱ ᱛᱚᱵᱮ ᱵᱟᱨᱦᱮ ᱨᱮ ᱥᱮᱱᱠᱟᱛᱮᱫ ᱛᱟᱦᱮᱸᱱ ᱠᱟᱛᱮᱜ ᱨᱩᱢ ᱨᱮᱱᱴ ᱨᱮ ᱛᱟᱦᱮᱸ ᱠᱟᱛᱮ ᱯᱟᱲᱦᱟᱜ ᱟᱫᱚ ᱚᱱᱠᱟ ᱛᱮᱢᱟ ᱟᱹᱰᱤ ᱟᱸᱴ ᱠᱷᱚᱨᱪᱟ ᱯᱟᱲᱟᱜᱼᱟ
ᱟᱹᱰᱤ ᱟᱸᱴ ᱯᱨᱟ ᱤᱭᱟᱹ ᱫᱚ ᱟᱯᱮ ᱫᱚ ᱚᱠᱟ ᱥᱤᱴᱤ ᱢᱟᱱᱮ ᱴᱟᱣᱩᱱ ᱫᱷᱟᱨᱟ ᱚᱱᱠᱟ ᱤᱭᱟᱹ ᱠᱚ ᱛᱟᱯᱮ
ᱥᱤᱞᱤᱜᱩᱲᱤ ᱟᱸᱡᱚᱢ ᱠᱟᱫᱟ ᱯᱮ
ᱤᱫᱤ ᱠᱚ ᱾ ᱚᱱᱠᱟ ᱢᱟ ᱵᱟᱹᱞᱤᱧ ᱟᱸᱡᱚᱢ ᱠᱟᱜᱼᱟ ᱵᱮᱝᱜᱚᱞ ᱥᱮᱱᱢᱟ ᱚᱱᱠᱟ ᱵᱟᱹᱞᱤᱧ ᱪᱟᱞᱟᱣ ᱠᱟᱱᱟ ᱾
ᱚ ᱦᱟᱱᱛᱮ ᱵᱟᱵᱮᱱ ᱟᱸᱡᱚᱢ ᱠᱟᱜ ᱪᱮᱠᱟ ᱛᱮᱞᱤᱧ ᱵᱩᱡᱷᱟᱹᱣ ᱦᱚᱪᱚ ᱯᱮᱭᱟ᱾